ᱦᱮᱞᱳᱣ ᱦᱮᱸ ᱜᱚᱢᱠᱮ ᱡᱚᱦᱟᱨ ᱜᱮ ᱨᱚᱲ ᱟᱸᱡᱚᱢ ᱚᱜ ᱠᱟᱱᱟ?
ᱦᱮᱸ ᱦᱮᱸ ᱟᱸᱡᱚᱢ ᱠᱟᱱᱟ ᱜᱚᱝᱠᱮ
ᱟᱪᱪᱷᱟ ᱛᱟᱦᱞᱮ ᱴᱷᱤᱠ ᱜᱮ
ᱵᱟᱡᱟᱨ ᱫᱤᱥᱚᱢ ᱨᱮ ᱢᱮᱱᱟᱜ ᱢᱮᱭᱟ ᱥᱮ ᱪᱮᱫ ᱫᱚᱢᱮ ᱜᱟᱹᱰᱤ ᱠᱚ ᱥᱟᱰᱮ ᱠᱟᱱᱟ?
ᱦᱳᱭ ᱠᱟᱹᱴᱤᱡ ᱦᱟᱸᱜ ᱵᱟᱡᱟᱨ ᱥᱮᱫ ᱜᱤᱧ ᱦᱮᱡ ᱟᱠᱟᱱᱟ ᱟᱨᱠᱤ ᱵᱟᱡᱟᱨ ᱛᱮᱫᱚ ᱥᱩᱨ ᱜᱮᱭᱟ
ᱟᱪᱪᱷᱟ ᱟᱪᱪᱷᱟ ᱟᱪᱪᱷᱟ ᱛᱟᱦᱮ ᱱᱤᱛᱚᱜ ᱫᱚ ᱚᱠᱟ ᱨᱮ ᱢᱟᱱᱮ ᱵᱟᱡᱟ ᱨᱮᱢ ᱛᱟᱦᱮᱱ ᱠᱟᱱᱟ ᱥᱮ ᱚᱝᱠᱯ. ᱟ ᱟᱹᱛᱩ ᱫᱤᱥᱚᱢ ᱠᱚᱨᱮ ᱜᱮ ᱟᱨᱠᱤ
ᱟᱳᱫᱤᱥᱚᱢ ᱠᱚᱨᱮ ᱜᱮ ᱦᱟᱸᱜᱤ ᱦᱮ ᱫ
ᱟᱹᱛᱩ ᱫᱤᱥᱚᱢ ᱠᱚᱨᱮ ᱜᱮ ᱵᱟᱝ ᱛᱟᱦᱚᱞᱮ ᱜᱚᱝᱠᱮ ᱯᱟᱲᱦᱟᱣ ᱠᱚᱼᱫᱚ ᱵᱟᱹᱜᱤ ᱦᱩᱭᱱᱟ᱾ ᱥᱮ ᱱᱚᱜᱚᱭ ᱯᱟᱲᱦᱟᱣ ᱦᱩᱭᱩᱜ ᱠᱟᱱ ᱜᱮᱭᱟ? ᱟᱨᱠᱤ
ᱯᱟᱲᱦᱟᱣ ᱠᱚᱼᱫᱚ ᱦᱟᱸᱜ ᱪᱟᱞᱟᱜ ᱠᱟᱱ ᱜᱮᱭᱟ᱾ ᱦᱟᱸᱜ ᱡᱟᱦᱟᱸ ᱫᱚ ᱱᱚᱭ ᱠᱚᱞᱮᱡᱽ ᱦᱟᱜ ᱠᱚᱢᱯᱞᱤᱴ ᱦᱩᱭᱩᱜ ᱠᱟᱱᱟ᱾
ᱟᱪᱪᱷᱟ, ᱟᱪᱪᱷᱟ ᱱᱤᱭᱟᱹ ᱵᱟᱨ ᱢᱟᱱᱮ ᱠᱚᱢᱯᱞᱤᱴ ᱦᱩᱭᱩᱜᱼᱟ ᱵᱟᱝ᱾
ᱦᱳᱭ, ᱦᱳᱭ, ᱦᱳᱭ ᱱᱤᱭᱟᱹ ᱵᱟᱨ ᱦᱟᱸᱜ᱾ ᱠᱚᱢᱯᱤᱴ ᱦᱩᱭᱩ-ᱜ ᱠᱟᱱᱟ᱾
ᱟᱪᱪᱷᱟ, ᱟᱪᱪᱷᱟ ᱟᱸᱡᱚᱢ ᱠᱟᱛᱮ ᱟᱹᱰᱤ ᱵᱷᱟᱞ ᱟᱸᱡᱚᱢ ᱠᱟᱛᱮ ᱟᱹᱰᱤ ᱵᱷᱟᱹᱜᱤᱧ ᱵᱩᱡᱷᱽᱟᱹᱣ ᱠᱮᱫᱟ ᱜᱚᱝᱠᱮ᱾ ᱦᱮᱸᱥᱮ ᱢᱟᱱᱮ ᱟᱹᱰᱤᱜᱟᱱ ᱟᱹᱰᱤ ᱟᱭᱢᱟ ᱜᱟᱱ ᱜᱤᱫᱽᱨᱟᱹ ᱜᱮ ᱟᱨᱠᱤ ᱚᱱᱠᱟ ᱚᱞᱚᱜ ᱯᱟᱲᱦᱟᱣ ᱠᱚ ᱠᱷᱚᱱᱟᱜ ᱟᱹᱰᱤ ᱢᱟᱱᱮ ᱥᱟᱦᱟ ᱨᱮᱠᱚ ᱛᱟᱦᱮᱱ ᱠᱟᱱᱟ᱾ ᱟᱨ ᱡᱟᱭᱦᱳᱠ ᱟᱢᱮᱢ ᱞᱟᱹᱭ ᱠᱮᱫᱟ᱾ ᱡᱮ ᱱᱤᱭᱟᱹ ᱵᱟᱨᱤᱧ ᱠᱚᱢᱯᱞᱤᱴ ᱮᱫᱟ ᱾ ᱦᱮᱸᱥᱮ ᱡᱟᱭ ᱦᱩᱠ ᱟᱨ ᱠᱤ
ᱦᱮᱸ ᱵᱷᱟᱜᱮ ᱟᱫᱚ ᱡᱮᱢᱚᱱ ᱱᱤᱛᱚᱜ ᱫᱚ ᱡᱮᱢᱚᱱ ᱚᱞᱚᱜ ᱯᱟᱲᱦᱟ-ᱜ ᱫᱚ ᱱᱤᱭᱟᱹ ᱠᱟᱨᱚᱱ ᱛᱮ ᱦᱚᱭᱛᱚ ᱵᱚᱱ ᱵᱟᱹᱜᱤ ᱮᱫᱟ᱾ ᱡᱟᱦᱟᱸ ᱫᱚ ᱡᱮᱢᱚᱱ ᱤᱭᱟᱹ ᱨᱮᱱᱟᱜ ᱮᱸᱴᱠᱮᱴᱚᱬᱮᱸ ᱡᱟᱦᱟᱸ ᱫᱚ ᱡᱮᱢᱚᱱ ᱴᱟᱠᱟ, ᱯᱚᱭᱥ, ᱨᱮᱱᱟᱜ ᱮᱴᱠᱮᱴᱚᱬᱮᱸ ᱠᱷᱟᱛᱤᱨ ᱛᱮ ᱦᱚᱭᱛᱚ ᱟᱹᱰᱤ ᱜᱟᱱ ᱜᱤᱫᱽᱨᱟᱹ ᱠᱚ ᱵᱟᱹᱜᱤᱼᱟ᱾
ᱮᱠᱫᱚᱢ, ᱮᱠᱫᱚᱢ ᱚᱱᱟ ᱫᱚ ᱟᱵᱚᱣᱟ-ᱜ ᱢᱤᱫᱴᱟᱝ, ᱟᱹᱰᱤ ᱢᱟᱨᱟᱝ ᱤᱭᱟᱹ ᱠᱟᱱ ᱛᱟᱵᱚᱱᱟ᱾ ᱯᱨᱚᱵᱽᱞᱮᱢ ᱠᱟᱱ ᱛᱟᱵᱚᱱᱟ᱾ ᱦᱮᱸᱥᱮ ᱟᱵᱚ ᱥᱟᱱᱛᱟᱲ ᱠᱚ ᱚᱱᱠᱟ ᱦᱟᱺᱰᱤ ᱯᱟᱹᱣᱨᱟᱹ ᱧᱩ ᱛᱤᱜᱤ ᱢᱟ᱾ ᱡᱚᱛᱚ ᱴᱟᱠᱟ ᱵᱚᱱ ᱪᱟᱵᱟᱭᱜᱼᱟ᱾
ᱦᱳᱭ, ᱦᱳᱭ, ᱦᱳᱭ᱾
ᱛᱟᱦᱚᱞᱮ ᱟᱵᱚᱣᱟ-ᱜ ᱫᱚ ᱴᱟᱠᱟ ᱫᱚ ᱪᱤᱠᱟᱛᱮ ᱛᱟᱦᱮᱱ ᱛᱟᱵᱚᱱᱟ᱾
ᱦᱮᱸ, ᱦᱮᱸ, ᱦᱟᱸ ᱟᱹᱰᱤ ᱜᱮ ᱱᱚᱣᱟ ᱠᱤᱱᱛᱩ ᱵᱟᱹᱲᱤᱡ ᱵᱟᱹᱲᱤᱡᱚᱼᱜ ᱠᱟᱱ ᱛᱟᱵᱚᱱᱟ᱾ ᱡᱟᱦᱟᱸ ᱫᱚ ᱱᱚᱝᱠᱟ ᱦᱟᱺᱰᱤ ᱯᱟᱹᱣᱨᱟᱹ ᱠᱚ ᱧᱩᱭᱮᱫ ᱛᱟᱵᱚᱱᱟ ᱦᱮᱸᱥᱮ ᱦᱳᱭ ᱛᱚ ᱮᱢᱱᱤ ᱦᱚᱲᱢᱚᱟᱭ ᱠᱷᱚᱛᱤᱭ ᱜᱮᱭᱟ᱾ ᱛᱟᱯᱚᱨᱮ ᱢᱤᱫᱴᱮᱱ ᱟᱵᱚᱣᱟ-ᱜ ᱡᱟᱦᱟᱸ ᱤᱭᱟᱹ ᱛᱟᱵᱚᱱ ᱡᱟᱦᱟᱸ ᱫᱚ ᱢᱟᱱᱮ ᱯᱟ ᱯᱟᱯᱟ ᱚᱱᱟ ᱫᱤᱧ ᱞᱟᱹᱭ ᱯᱟᱨᱤᱥ ᱯᱟᱨᱤᱥ ᱢᱟᱫᱷᱮ ᱨᱮ ᱧᱮᱞ ᱟᱵᱚ᱾ ᱥᱟᱱᱛᱟᱞ ᱠᱟᱱᱟ ᱵᱚᱱ ᱡᱟᱦᱟᱸ ᱫᱚ ᱚᱱᱟᱨᱮ ᱢᱤᱫᱴᱮᱱ ᱵᱟᱨᱤᱡ ᱚᱨᱲᱥᱚᱝ ᱧᱩᱨᱩᱜ ᱠᱟᱱᱟ᱾ ᱧᱮᱞᱚᱜ ᱠᱟᱱᱟ᱾ ᱠᱟᱨᱟᱣ ᱜᱤ ᱫᱤᱠᱩ ᱠᱚᱦᱚᱸ ᱠᱚ ᱞᱟᱹᱭᱟ ᱡᱮ ᱱᱩᱠᱩ ᱫᱚ᱾ ᱧᱩ ᱠᱟᱛᱮ ᱟᱨ ᱱᱚᱝᱠᱟ ᱜᱤᱫᱽᱨᱟᱹ ᱠᱚᱼᱦᱚᱸ ᱵᱟᱠᱚ ᱯᱟᱲᱦᱟ-ᱣ ᱫᱟᱲᱮᱭᱟᱠᱚᱣᱟ᱾ ᱦᱭᱛᱳ ᱟᱹᱰᱤ ᱨᱚᱠᱚᱢᱟ-ᱜ ᱠᱟᱛᱷᱟ ᱠᱚ ᱞᱟᱹᱭ ᱜᱮᱭᱟ᱾ ᱟᱨᱠᱤ
ᱮᱠᱫᱚᱢ ᱚᱱᱟ ᱢᱟ ᱜᱚᱴᱟᱜᱮ ᱟᱸᱡᱚᱢᱚᱜ ᱠᱟᱱᱟ᱾ ᱟᱨ ᱱᱚᱜᱼᱚᱭ ᱚᱱᱠᱟ ᱱᱟᱭᱤᱴ ᱴᱷᱤᱠ ᱵᱚᱱ ᱪᱟᱞᱟᱼᱜ ᱠᱟᱱᱟ᱾ ᱠᱟᱱᱟ, ᱦᱟᱱᱟ, ᱱᱚᱣᱟ, ᱮᱱᱮᱡ, ᱥᱮᱨᱮᱧ᱾
ᱦᱳᱭ, ᱦᱳᱭ
ᱛᱟᱯᱚᱨ ᱚᱱᱠᱟ ᱟᱵᱚ ᱟᱵᱚᱨᱮᱱ ᱢᱟᱹᱭ ᱵᱟᱹᱵᱩ ᱛᱟᱠᱚᱸ ᱦᱟᱱᱟ ᱱᱚᱣᱟ ᱚᱱᱠᱟ ᱟᱹᱰᱤ ᱵᱟᱹᱲᱤᱡ ᱟᱨᱠᱤ ᱮᱱᱮᱡ ᱥᱮᱨᱮᱧ ᱦᱮᱸ ᱥᱮ ᱾ᱛᱟᱨᱯᱚᱨᱮ ᱛᱚ ᱥᱳᱥᱟᱞ ᱢᱤᱰᱤᱭᱟ ᱛᱟᱞᱟ ᱛᱮᱦᱚᱸ ᱟᱹᱰᱤ ᱵᱟᱹᱲᱤᱡ, ᱵᱟᱹᱲᱤᱡ ᱦᱮᱸ ᱤᱭᱟᱹ ᱠᱚ ᱧᱮᱞᱚᱜ ᱠᱟᱱᱟ᱾ ᱪᱤᱛᱟᱹᱨ ᱠᱚ ᱧᱮᱞᱚᱜ ᱠᱟᱱᱟ᱾ ᱡᱟᱦᱟᱸ ᱫᱚ ᱮ ᱠᱚᱲᱟ, ᱠᱩᱲᱤ ᱢᱟᱱᱮ ᱟᱹᱰᱤ ᱵᱮᱵᱟᱹᱲᱤᱡᱽ ᱠᱚ ᱠᱟᱹᱢᱤᱭᱮ ᱟᱨᱠᱤ
ᱦᱳᱭ, ᱦᱳᱭ, ᱦᱳᱭ ᱟᱪᱪᱷᱟ ᱛᱟᱦᱮ ᱜᱚᱝᱠᱮ ᱟᱢ ᱫᱚ ᱛᱟᱦᱚᱞᱮ ᱪᱤᱠᱚᱢ ᱪᱤᱠᱟᱹᱭ ᱜᱮᱭᱟ᱾
ᱤᱧ ᱫᱚ ᱱᱟᱦᱟᱸᱜ, ᱱᱤᱛᱚᱜ ᱫᱚ ᱱᱟᱦᱟᱸᱜ᱾ ᱜᱚᱝᱠᱮ ᱠᱟᱹᱢᱤ ᱦᱩᱭᱩ-ᱜ ᱠᱟᱱᱟ᱾ ᱦᱮᱸ ᱥᱮ
ᱥᱮᱨᱚᱠᱚᱢ ᱵᱟᱝ ᱦᱩᱭ ᱠᱟᱱᱟ᱾
ᱦᱮᱸ ᱠᱟᱹᱢᱤ ᱦᱩᱭᱩᱜ ᱠᱟᱱᱟ᱾ ᱱᱤᱛᱳ ᱫᱚ ᱱᱟᱦᱟᱸᱜ ᱤᱧ ᱫᱚ ᱾ᱫᱩᱵᱟᱭ ᱨᱮ ᱢᱮᱱᱟᱜ ᱟᱠᱟᱫᱤᱧᱟᱹ᱾
ᱚᱸ ᱟᱪᱪᱷᱟ, ᱟᱪᱪᱷᱟ ᱠᱟᱹᱢᱤ ᱫᱚ ᱛᱟᱦᱚᱞᱮ ᱛᱤᱥᱮᱢ ᱥᱮᱱ ᱟᱠᱟᱱᱟ᱾ ᱱᱚᱝᱠᱟ ᱪᱟᱥ ᱛᱟᱦᱚᱞᱮ ᱫᱚ ᱦᱟᱸᱜ ᱵᱟᱢ ᱨᱩᱣᱟᱹᱲ ᱠᱟᱱᱟ᱾
ᱵᱟᱝ, ᱵᱟᱝ, ᱵᱟᱝ ᱱᱟᱦᱟᱜ ᱵᱟᱹᱧ ᱨᱩᱣᱟᱹᱲ ᱫᱟᱲᱮᱭᱟᱜ ᱠᱟᱱᱟ ᱾ ᱱᱚᱛᱛᱮ ᱠᱷᱚᱱᱟᱜ ᱜᱮ ᱱᱟᱦᱟᱸᱜ ᱴᱟᱠᱟ, ᱠᱟᱹᱣᱰᱤ, ᱠᱚ ᱱᱟᱦᱟᱜ ᱵᱷᱮᱡᱟᱭ ᱦᱩᱭᱩᱜᱼᱟ ᱾ᱦᱳᱭ ᱥᱮ ᱚᱲᱟᱜ ᱦᱚᱲ ᱠᱚ ᱵᱷᱮᱡᱟ ᱠᱚ ᱦᱩᱭᱩᱜᱼᱟ᱾ ᱟᱨ ᱠᱟᱹᱢᱤᱱ ᱢᱩᱱᱤᱥ ᱠᱟᱛᱮ ᱡᱟᱜᱮ ᱟᱨᱠᱤ ᱦᱩᱭᱩᱜᱼᱟ᱾
ᱦᱳᱭ ᱦᱮᱸ, ᱦᱮᱸ, ᱦᱮᱸ ᱮᱠᱫᱚᱢ - ᱮᱠᱫᱚᱢ ᱮ ᱴᱟᱠᱟ ᱯᱚᱭᱥᱟ ᱡᱩᱫᱤ ᱢᱮᱴᱟᱝ ᱠᱟᱹᱢᱤ ᱞᱟᱜᱟᱣ ᱞᱮᱠᱷᱟᱡ ᱥᱮ᱾ ᱢᱚᱱᱤᱥ ᱞᱟᱜᱟᱣ ᱞᱮᱠᱷᱟᱡ ᱫᱚ ᱠᱟᱹᱣᱰᱤ ᱫᱚ ᱦᱟᱸᱜ ᱞᱟᱜᱟ-ᱜ ᱜᱮᱭᱟ ᱥᱮ
ᱮᱠᱫᱚᱢ, ᱮᱠᱫᱚᱢ, ᱮᱠᱫᱚᱢ ᱟᱨ ᱢᱚᱱᱮ ᱦᱩᱭᱩᱜ ᱠᱟᱱᱟ ᱱᱟᱦᱟᱸᱜ ᱱᱤᱭᱟᱹ ᱵᱟᱨ ᱜᱮ ᱱᱟᱦᱟᱸᱜ ᱴᱟᱠᱴᱟᱨ ᱱᱟᱦᱟᱸᱜ ᱞᱤᱧ ᱠᱤᱨᱤᱧᱟ ᱟᱨᱠᱤ ᱦᱮᱸ ᱥᱮ
ᱛᱚᱵᱮ ᱪᱟᱞᱟᱣ ᱠᱟᱱᱟ ᱦᱮᱹ ᱵᱟᱝ
ᱦᱩᱸ ᱦᱩᱸᱰᱮ ᱦᱮᱡ ᱠᱟᱛᱮ ᱢᱚᱴ ᱢᱩᱴᱤᱼᱼ ᱴᱤ ᱢᱚᱬᱮ ᱥᱮᱨᱢᱟ ᱜᱟᱱ ᱟᱨᱠᱤ ᱯᱩᱨᱟᱹᱣᱱᱟ ᱟᱨᱠᱤᱼᱼ ᱦᱮᱸ ᱦᱮᱸ
ᱚᱱᱟ ᱠᱤᱨᱤᱧ ᱨᱮᱱᱟᱜ ᱠᱟᱹᱣᱰᱤ ᱠᱚᱫᱚ ᱦᱟᱸᱜ ᱩᱰᱩᱠ ᱠᱟᱱ ᱜᱮᱭᱟ ᱦᱮᱸ ᱵᱟᱝᱼᱼ
ᱮᱠᱫᱚᱢ ᱮᱠᱫᱚᱢ ᱚᱱᱟ ᱫᱚᱠᱚ ᱛᱩᱫ ᱟᱠᱟᱱᱟ ᱟᱫᱚ ᱱᱤᱭᱟᱹ ᱵᱟᱨ ᱱᱟᱦᱟᱸᱜ ᱚᱱᱠᱟ᱾ ᱰᱨᱟᱭᱵᱷᱟᱨ ᱠᱚ ᱱᱟᱦᱟᱸᱜ ᱧᱟᱢ ᱞᱮᱠᱷᱟᱱ ᱜᱮ ᱱᱟᱦᱟᱸᱜ ᱠᱤᱨᱤᱧ ᱫᱚ ᱜᱟᱱᱚᱜᱼᱟ ᱠᱟᱨᱚᱱ ᱢᱟᱱᱮ ᱱᱚᱰᱮ ᱥᱨᱩᱢ ᱠᱚᱨᱮᱱᱟᱜ ᱦᱚᱸ ᱤᱫᱤ ᱨᱮᱱᱟᱜ ᱵᱮᱯᱟᱨ ᱢᱮᱱᱟᱜ ᱥᱮᱼᱼ ᱮᱠᱫᱚᱢ ᱮᱠᱫᱚᱢ ᱮᱠᱫᱚᱢ ᱮᱠᱫᱚᱢ
ᱦᱳᱭ ᱦᱳᱭ ᱚᱱᱠᱟᱜᱮ ᱧᱮᱞᱚᱜᱚᱜ ᱠᱟᱱ ᱜᱮᱭᱟ ᱡᱟᱦᱟᱸ ᱫᱚ ᱡᱮᱢᱚᱱᱼᱼ ᱱᱚᱣᱟ ᱫᱚ ᱠᱤᱱᱛᱩ ᱡᱟᱦᱟᱸ ᱫᱚ ᱟᱪᱪᱷᱟ ᱟᱵᱚ ᱱᱚᱜᱼᱚᱭᱼᱼ ᱟᱵᱚ ᱯᱟᱹᱣᱨᱟᱹ ᱦᱟᱺᱰᱤ ᱧᱩ ᱠᱟᱛᱮᱫ ᱵᱩᱞ ᱜᱤᱛᱤᱡ ᱠᱟᱛᱮᱫ ᱠᱚ ᱜᱤᱛᱤᱡ ᱵᱟᱲᱟᱭ ᱠᱟᱱ ᱛᱟᱵᱚᱱᱟ᱾ ᱱᱚᱣᱟ ᱫᱚ ᱛᱤᱱᱟᱹᱜ ᱴᱷᱤᱠ ᱜᱮᱭᱟ ᱢᱮᱱᱛᱮᱠᱤ ᱡᱟᱦᱟᱸ ᱫᱚ ᱡᱮᱢᱚᱱ ᱧᱩ ᱦᱟᱺᱰᱤ ᱡᱮ ᱪᱚᱰᱚᱨ ᱞᱮᱠᱟ ᱞᱮᱠᱟᱛᱮᱵᱚᱱ ᱩᱰᱩᱠᱚᱜᱼᱟ ᱡᱟᱦᱟᱸ ᱫᱚ ᱚᱱᱟᱠᱷᱟᱱ ᱟᱨᱚ ᱡᱟᱹᱥᱛᱤ ᱵᱚᱱ ᱧᱩᱭ ᱜᱮᱭᱟ ᱟᱨᱠᱤᱼᱼ
ᱦᱮᱸ ᱮᱠᱫᱚᱢ ᱮᱠᱫᱚᱢ ᱱᱚᱣᱟ ᱢᱟ ᱟᱹᱰᱤ ᱟᱹᱞᱤᱧ ᱱᱚᱣᱟ ᱱᱤᱛᱚᱜ ᱫᱚ ᱥᱳᱥᱟᱞ ᱢᱤᱰᱤᱭᱟ ᱛᱟᱞᱟ ᱛᱮᱜᱮ ᱱᱚᱣᱟ ᱠᱚᱫᱚᱞᱤᱧᱼᱼ ᱧᱮᱞᱮᱭᱜᱼᱟ ᱟᱵᱚᱣᱟᱜ ᱢᱟᱱᱮ ᱯᱚᱨᱤᱥᱛᱷᱤᱛᱤ ᱟᱨᱠᱤ ᱪᱮᱫ ᱞᱮᱠᱟ ᱨᱮ ᱪᱟᱞᱟᱜ ᱠᱟᱱᱟ ᱦᱮᱸᱥᱮᱼᱼ ᱱᱚᱰᱮ ᱟᱞᱮ ᱟᱹᱰᱤ ᱟᱭᱢᱟ ᱜᱮ ᱥᱟᱱᱛᱟᱲ ᱢᱮᱱᱟᱜ ᱠᱚᱣᱟ ᱟᱫᱚ ᱚᱱᱟ ᱠᱚ ᱱᱤᱭᱮ ᱟᱹᱰᱤ ᱟᱭᱢᱟ ᱞᱮᱠᱟ ᱢᱟᱱᱮ ᱟᱨᱠᱤ ᱚᱱᱠᱟ᱾ ᱟᱞ ᱞᱮ ᱫᱩᱲᱩᱵ ᱜᱮᱭᱟ ᱜᱚᱞᱯᱷᱚ ᱵᱟᱲᱟᱭ ᱜᱮᱭᱟᱞᱮ ᱡᱮ ᱪᱮᱫ ᱞᱮᱠᱟ ᱠᱟ ᱠᱟᱛᱮᱮᱫ ᱟᱵᱚᱣᱟᱜ ᱞᱟᱦᱟᱱᱛᱤ ᱦᱩᱭ ᱫᱟᱲᱮᱭᱟᱜᱼᱟ᱾ ᱦᱮᱸ ᱥᱮᱮ ᱟᱵᱚᱨᱮᱱ ᱢᱟᱹᱭ ᱵᱟᱹᱵᱩ ᱛᱟᱠᱚ ᱪᱮᱫ ᱞᱮᱠᱟ ᱠᱟᱛᱮᱜ ᱵᱚᱱ ᱥᱮᱪᱮᱫ ᱫᱟᱲᱮ ᱟᱠᱠᱚᱣᱟ ᱦᱮᱸ ᱥᱮᱼᱼ ᱛᱚ ᱚᱱᱟᱜᱮ ᱟᱨᱠᱤ ᱦᱮᱸ ᱦᱮᱸ ᱚᱱᱟ ᱠᱚ ᱨᱚᱯᱚᱲ ᱦᱩᱭᱩᱜ ᱜᱮᱭᱟ ᱟᱨ ᱟᱞᱮᱭᱟᱜᱼᱼ ᱯᱟᱨᱥᱚᱱᱟᱞ ᱚᱱᱠᱟ ᱜᱨᱩᱯ ᱦᱚᱸ ᱢᱮᱱᱟᱜ ᱛᱟᱞᱮᱭᱟ ᱦᱮᱸ ᱡᱟᱦᱟᱸ ᱛᱤᱥ ᱜᱮ ᱚᱱᱠᱟ ᱡᱤᱨᱟᱹᱣ ᱞᱮ ᱧᱟᱢ ᱜᱚᱫᱟ ᱟᱫᱚ ᱚᱱᱟ ᱢᱤᱫ ᱴᱷᱮᱱ ᱞᱮ ᱫᱩᱲᱩᱵ ᱜᱚᱫᱚᱜᱼᱟ ᱦᱮᱸᱥᱮ ᱟᱫᱚ ᱵᱮᱯᱟᱨ ᱴᱟᱜ ᱫᱚ ᱦᱩᱭᱩᱜ ᱠᱟᱱᱟ ᱮᱸ ᱡᱷᱚᱛᱚ ᱠᱷᱚᱱᱟᱜ ᱢᱟᱨᱟᱝ ᱯᱨᱚᱵᱞᱮᱢ ᱫᱚ ᱟᱵᱚᱣᱟᱜ ᱦᱩᱭᱩᱜ ᱠᱟᱱ ᱛᱟᱵᱚᱱᱟ ᱟᱵᱚᱣᱟᱜ ᱚᱱᱟ ᱦᱟᱴ ᱯᱟᱛᱟ ᱠᱚᱨᱮ ᱡᱟᱦᱟᱸ ᱮᱱᱮᱡ ᱟᱨᱠᱤᱼᱼ
ᱦᱮᱸ ᱦᱮᱸ ᱦᱮᱸ
ᱡᱟᱦᱟᱸ ᱛᱤᱱᱟᱹᱜ ᱮᱱ ᱮᱱᱮᱡ ᱥᱮᱨᱮᱧ ᱨᱮᱱᱟᱜ ᱠᱟᱱ ᱛᱟᱵᱚᱱᱟ ᱚᱱᱟ ᱠᱷᱚᱱᱟᱜ ᱟᱹᱰᱤ ᱵᱟᱹᱲᱛᱤ ᱠᱚ ᱢᱟᱹᱭ ᱵᱟᱹᱵᱩ ᱛᱟᱠᱚ ᱠᱚ ᱟᱹᱰᱤ ᱵᱟᱹᱲᱛᱤ ᱠᱚ ᱠᱚᱨᱟᱣᱮᱫ ᱛᱟᱵᱚᱱᱟ ᱟᱨᱼᱼ ᱜᱚᱴᱟ ᱤᱭᱮ ᱜᱮ ᱯᱟᱥᱱᱟᱜ ᱠᱟᱱᱟ ᱡᱮ ᱱᱩᱠᱩ ᱫᱚ ᱱᱚᱝᱠᱟ ᱠᱚ ᱵᱟᱹᱲᱤᱡ ᱜᱮᱭᱟ ᱱᱚᱣᱟ᱾ ᱤᱭ ᱨᱮᱱ ᱜᱤᱫᱽᱨᱟᱹ ᱠᱚᱫᱚ ᱟᱨᱠᱤ ᱟᱵᱚᱨᱮᱱ ᱥᱟᱱᱛᱟᱲ ᱜᱤᱫᱽᱨᱟᱹ ᱠᱚ ᱟᱹᱰᱤ ᱠᱚ ᱵᱟᱹᱲᱤᱡ ᱜᱮᱭᱟ᱾ ᱦᱟᱱᱠᱟᱭ ᱫᱟᱠᱚ ᱱᱟᱝᱠᱟᱭ ᱫᱟᱠᱚ ᱦᱮᱸ ᱥᱮ ᱤᱱᱟ ᱫᱚ ᱥᱳᱥᱟᱞ ᱢᱤᱰᱤᱭᱟᱼᱼ
ᱱᱚᱣᱟ ᱠᱚᱦᱚᱸ ᱠᱚ ᱞᱟᱹᱭᱮᱫᱼᱟ ᱟᱨᱠᱤ ᱦᱮᱸ ᱵᱟᱝ
ᱛᱚ ᱥᱳᱥᱟᱞ ᱢᱤᱰᱤᱭᱟ ᱠᱷᱩᱞᱟᱹᱣ ᱞᱮᱠᱷᱟᱱ ᱜᱮ ᱟᱫᱚᱢ ᱦᱟᱱᱟ ᱱᱟᱳᱭᱟ ᱵᱷᱟᱭᱨᱟᱞ ᱡᱤᱱᱤᱥ ᱫᱚ ᱧᱮᱞᱚᱜᱼᱟ ᱥᱮ ᱦᱮᱸ ᱮᱠᱫᱚᱢ ᱮᱠᱫᱚᱢ ᱮᱠᱫᱚᱢ
ᱦᱳᱭ ᱟᱫᱚ ᱡᱮᱢᱚᱱ ᱱᱚᱣᱟ ᱠᱚ ᱡᱮᱢᱚᱱ ᱪᱤᱠᱟᱹᱛᱮᱵᱚᱱ ᱫᱚᱢᱚᱱᱟ ᱥᱮᱼᱼ ᱪᱤᱠᱟᱹᱛᱮ ᱱᱚᱣᱟ ᱠᱚ ᱵᱚᱝ ᱦᱩᱭᱩᱜ ᱢᱟ ᱱᱚᱳᱭᱟ ᱠᱚ ᱟᱵᱳ ᱵᱚᱱ ᱪᱮᱥᱴᱟᱭᱟ ᱡᱟᱦᱟᱸ ᱫᱚ ᱟᱞᱚ ᱦᱩᱭᱩᱜ ᱢᱟ ᱱᱚᱝᱠᱟ ᱟᱨᱠᱤ ᱦᱮᱸᱵᱟᱝ ᱵᱟᱝ
ᱮᱠᱫᱚᱢ ᱮᱠᱫᱚᱢ ᱮᱠᱫᱚᱢ ᱱᱚᱣᱟ ᱠᱚ ᱦᱩᱭ ᱞᱮᱱᱠᱷᱟᱱ ᱛᱚ ᱟᱵᱚᱣᱟᱜ ᱜᱮᱛᱚ ᱟᱵᱚ ᱜᱮᱛᱚ ᱵᱟᱹᱲᱤᱡᱚᱜ ᱠᱟᱱᱟ ᱥᱮᱼᱼ
ᱦᱳᱭ ᱦᱳᱭᱭ ᱮᱠᱪᱚᱞᱤ ᱚᱱᱟ ᱫᱚ ᱵᱟᱝ ᱦᱩᱭᱩᱜ-ᱟ᱾
ᱪᱮᱫ ᱞᱮᱠᱟ ᱠᱚ ᱛᱟᱦᱮᱸ ᱠᱟᱱ ᱛᱟᱵᱚᱱᱟ ᱚᱱᱠᱟ ᱜᱮ ᱛᱟᱦᱞᱮ ᱵᱚᱱ ᱛᱟᱦᱮᱱ ᱠᱟᱱᱟ ᱛᱟᱦᱞᱮ ᱟᱵᱣᱟᱫᱚ ᱚᱠᱟᱨᱮ ᱞᱟᱦᱟᱱᱛᱤ ᱫᱚ ᱦᱩᱭᱮᱱ ᱛᱟᱵᱚᱱᱟ ᱦᱮ ᱥᱮ ᱵᱟᱝ
ᱮᱠᱫᱚᱢ ᱮᱠᱫᱚᱢ ᱟ ᱟᱨ ᱡᱮᱢᱚᱱ ᱡᱟᱦᱟᱸᱭ ᱡᱮᱢᱚᱱᱤᱧ ᱞᱟᱹᱭ ᱦᱚᱪ ᱠᱮᱫᱟ ᱡᱮᱢᱚᱱ ᱯᱟᱹᱳᱨᱟ ᱦᱟᱱᱰᱤ ᱧᱩ ᱨᱮᱱᱟ ᱵᱮ ᱚᱱᱟ ᱠᱚᱫᱚ ᱮᱠᱟᱞ ᱠᱤᱱᱛᱩ ᱱᱤᱛᱚᱜ ᱫᱚ ᱦᱚᱭᱛᱳ ᱵᱚᱸᱜᱟᱼᱵᱩᱨᱩ ᱞᱟᱹᱜᱤᱫ ᱫᱚ ᱴᱷᱤᱠ ᱜᱮᱭᱟ ᱠᱤᱱᱛᱩ ᱟᱵᱚ ᱧᱩ ᱞᱟᱹᱜᱤᱫ ᱛᱮᱫᱚ ᱚᱝᱠᱟ ᱫᱚᱼᱼ ᱟ ᱳᱱᱰᱳᱠ ᱫᱚ ᱵᱟᱝ ᱞᱟᱹᱠᱛᱤ ᱠᱟᱱᱟ ᱥᱮ ᱩᱱᱟᱹᱜ ᱵᱮᱵᱚᱦᱟᱨ ᱫᱚ ᱵᱟᱝ ᱞᱟᱹᱠᱛᱤ ᱠᱟᱱᱟ ᱟᱨᱠᱤ
ᱦᱩᱸ ᱦᱩᱸᱱᱚᱣᱟ᱾ ᱯᱟᱹᱨᱣᱟᱹ ᱦᱟᱺᱰᱤ ᱜᱮ ᱟᱵᱚ ᱫᱚᱭ ᱪᱟᱵᱟᱣ ᱟᱠᱟᱫ ᱵᱚᱱᱟ, ᱱᱚᱜ-ᱚᱭ ᱯᱟᱹᱣᱨᱟᱹ ᱦᱟᱺᱰᱤ ᱧᱩ ᱠᱟᱛᱮᱜ ᱡᱷᱚᱛᱚ ᱵᱚᱱ ᱵᱟᱹᱲᱤᱡᱮᱫ ᱛᱟᱵᱚᱱᱟ ᱚᱲᱟᱜ ᱥᱚᱝᱥᱟᱨ ᱵᱚᱱ ᱵᱟᱹᱲᱤᱡᱮᱜᱼᱟ ᱾ ᱟᱫᱚ ᱞᱟᱥᱴ ᱨᱮᱵᱚᱱ ᱪᱤᱠᱟᱹᱜ ᱠᱟᱱᱟ ᱟᱵᱚ ᱫᱚ ᱦᱟᱱᱮ ᱵᱮᱝᱜᱞᱩᱨ ᱪᱟᱞᱟᱣ ᱦᱩᱭᱩᱜ ᱠᱟᱱ ᱛᱟᱵᱚᱱᱟ ᱢᱚᱦᱟᱨᱟᱥᱴᱨᱚ ᱪᱟᱞᱟᱜ ᱦᱩᱭᱩᱜ ᱠᱟᱱ ᱛᱟᱵᱚᱱᱟ᱾ ᱦᱮᱸᱥᱮ ᱟᱨ ᱚᱲᱟᱜ ᱨᱮᱭᱟᱜ ᱫᱚ, ᱚᱲᱟᱜ ᱨᱮ ᱡᱩᱫᱤ ᱜᱟᱨᱡᱮᱱᱥ ᱡᱩᱫᱤ ᱵᱟᱢ ᱛᱟᱦᱮᱸᱱᱟ ᱦᱮᱸ ᱥᱮ
ᱦᱩᱸ ᱦᱩᱸ ᱦᱩᱸ ᱾
ᱛᱟᱦᱞᱮ ᱠᱷᱟᱡ ᱛᱚ ᱚᱱᱟ ᱫᱚ ᱢᱤᱫᱴᱟᱝ ᱚᱲᱟᱜ ᱫᱚ ᱪᱤᱠᱟᱹᱛᱮ ᱪᱟᱞᱟᱜᱼᱟ, ᱵᱟᱹᱵᱩ ᱜᱤᱫᱽᱨᱟᱹ ᱛᱮᱠᱚ ᱪᱮᱫ ᱠᱚ ᱵᱩᱡᱽ ᱫᱟᱲᱮᱭᱟᱜᱼᱟ ᱢᱮᱛ ᱢᱤᱫᱴᱟᱝ ᱟᱭᱳ ᱦᱚᱲ ᱫᱚ ᱦᱟᱜ ᱚᱱᱠᱟ ᱵᱟᱭ ᱵᱩᱡᱽ ᱫᱟᱲᱮᱭᱟᱜᱼᱟ ᱪᱮᱫ ᱰᱤᱥᱤᱥᱮᱱᱮ ᱦᱟᱛᱟᱣᱟ ᱪᱮᱫ ᱵᱟᱭ ᱦᱟᱛᱟᱣᱟ ᱾
ᱦᱮᱸ ᱦᱮᱸ ᱦᱮᱸ ᱦᱮᱸ ᱾
ᱮᱠᱫᱚᱢ ᱮᱠᱫᱚᱢ ᱮᱠᱫᱚᱢ ᱾
ᱦᱚᱭ ᱦᱚᱭ, ᱱᱚᱣᱟ ᱠᱚ ᱟᱵᱚ ᱫᱚᱢᱚᱱ ᱫᱚᱢᱚᱱ ᱞᱟᱹᱠᱛᱤᱜ ᱠᱟᱱ ᱛᱟᱵᱚᱱᱟ ᱦᱮᱸ ᱥᱮ ᱵᱟᱝ ᱾
ᱮᱠᱫᱚᱢ ᱚᱱᱟ ᱫᱚ ᱱᱟᱦᱟᱜ ᱟᱯᱮ ᱱᱚᱜᱼᱚᱭ ᱱᱟᱦᱟᱜ ᱠᱳᱞᱮᱡᱽ ᱡᱮ ᱦᱮᱛᱩᱢ ᱞᱟᱹᱭ ᱠᱮᱜᱼᱟ, ᱡᱮ ᱠᱳᱞᱮᱡᱽ ᱟᱨᱠᱤ ᱱᱤᱭᱟᱹ ᱵᱟᱨ ᱯᱟᱥ ᱟᱣᱩᱴᱟᱢ ᱦᱮᱸ ᱥᱮ ᱵᱟᱝ ᱾
ᱦᱩᱸ ᱦᱩᱸ ᱦᱩᱸ ᱾
ᱛᱚ ᱚᱭ ᱟᱯᱮ ᱞᱮᱠᱟᱱ ᱱᱤᱛᱚᱜ ᱡᱩᱣᱟᱹᱱ ᱠᱚᱲᱟ ᱠᱚᱜᱮ ᱱᱟᱦᱟᱜ ᱱᱤᱛᱚᱜ ᱱᱚᱣᱟ ᱠᱚ ᱱᱚᱣᱟ ᱠᱚ ᱠᱚ ᱱᱤᱭᱟᱹ ᱜᱚᱞᱯᱚ ᱦᱩᱭᱩᱜ ᱛᱟᱯᱮᱭᱟ, ᱱᱚᱭᱟ ᱠᱷᱚᱱ ᱜᱮ ᱫᱩᱲᱩᱵ ᱦᱩᱭᱩᱜ ᱛᱟᱯᱮᱭᱟ ᱾
ᱦᱩᱸ ᱦᱩᱸ ᱟᱪᱪᱷᱟ ᱟᱪᱪᱷᱟ ᱦᱮᱸ ᱦᱮᱸ ᱮᱠᱫᱚᱢ ᱾
ᱠᱮᱞᱟᱵᱽ ᱫᱟᱨᱟᱭ ᱛᱮ ᱥᱮ ᱤᱥᱠᱩᱞ ᱠᱳᱞᱮᱡᱽ ᱠᱚᱨᱮ ᱦᱚᱸ ᱠᱟᱹᱴᱤᱡ ᱚᱝᱠᱟ ᱢᱤᱫᱴᱟᱝ ᱪᱷᱚᱴᱚ ᱠᱷᱟᱴᱚ ᱢᱤᱫᱴᱟᱝ ᱥᱮᱢᱤᱱᱟᱨ ᱯᱮ ᱫᱚᱦᱚ ᱠᱮᱫᱟ ᱜᱟᱞᱚ ᱚᱱᱟ ᱟᱵᱚ ᱪᱤᱠᱟ ᱠᱟᱛᱮ ᱞᱟᱦᱟᱱᱛᱤ ᱦᱩᱭᱩᱜᱼᱟ, ᱪᱮᱠᱟ ᱠᱟᱛᱮ ᱯᱟᱹᱣᱨᱟᱹ ᱧᱩ ᱯᱮ ᱵᱟᱹᱜᱤᱭᱟ ᱪᱮᱠᱟ ᱞᱮᱠᱟ ᱠᱟᱛᱮ ᱚᱱᱟ ᱠᱚ ᱱᱮᱥᱟ ᱠᱚᱯᱮ ᱵᱟᱜᱤᱭᱟ ᱚᱱᱟ ᱠᱚ ᱱᱤᱭ ᱟᱯᱮᱭ ᱠᱟᱹᱴᱤᱡ ᱜᱟᱞᱢᱟᱨᱟᱣ ᱠᱟ ᱟᱨᱠᱤ ᱟᱸ ᱠᱟᱹᱴᱤᱡ ᱠᱟᱹᱴᱤᱡ ᱟᱨᱠᱤ ᱫᱚᱦᱚ ᱫᱚᱨᱠᱟᱨ ᱠᱟᱱ ᱛᱟᱯᱮᱭᱟ᱾
ᱮᱠᱫᱚᱢ ᱮᱠᱫᱚᱢ ᱞᱟᱹᱠᱛᱤ ᱠᱟᱱ ᱜᱮᱭᱟ ᱾ ᱟᱫᱚ ᱱᱤᱛᱚᱜ ᱫᱚ ᱱᱚᱣᱟ ᱨᱮᱫᱚ, ᱱᱚᱣᱟ ᱨᱮᱫᱚ ᱞᱟᱦᱟᱜ ᱦᱩᱭᱩᱜ ᱡᱟᱦᱟᱸ ᱫᱚ ᱡᱩᱣᱟᱹᱱ ᱠᱚᱲᱟ ᱠᱚᱜᱮ ᱦᱮᱸ ᱥᱮ ᱡᱩᱣᱟᱹᱱ ᱠᱚᱲᱟ ᱠᱩᱲᱤ ᱜᱮ ᱩᱱᱠᱩ ᱫᱚ ᱞᱟᱦᱟ ᱞᱟᱹᱠᱛᱤᱜ ᱠᱟᱱᱟ ᱾
ᱮᱠᱫᱚᱢ ᱡᱩᱣᱟᱹᱱ ᱠᱚᱲᱟ ᱡᱩᱫᱤ ᱵᱟᱢ ᱞᱟᱦᱟᱜ ᱛᱟᱦᱞᱮ ᱠᱷᱟᱡ ᱫᱚ ᱵᱟᱭ ᱜᱟᱱᱚᱜᱼᱟ, ᱠᱟᱨᱚᱱ ᱦᱤᱛᱩᱜ ᱫᱚ ᱟᱵᱚ ᱴᱮᱠᱟᱣ ᱪᱤᱠᱟᱹᱛᱮ ᱢᱮᱱᱟᱜ ᱵᱚᱱᱟ ᱡᱩᱣᱟᱹᱱ ᱠᱚᱲᱟ ᱠᱚ ᱜᱮ ᱟᱵᱚ ᱵᱚ ᱞᱟᱦᱟᱜ-ᱟ ᱟᱵᱚ ᱵᱚᱱ ᱱᱚᱜ-ᱚᱭ ᱠᱟ ᱟᱯᱮ ᱠᱚᱞᱮᱡᱽ ᱠᱷᱚᱱᱟᱜ ᱯᱮ ᱛᱩᱜ ᱞᱮᱱᱠᱷᱟᱱ ᱱᱤᱛᱚᱜ ᱟᱯᱮᱭᱟᱜ ᱫᱚ ᱥᱟᱶᱛᱟ ᱥᱚᱢᱟᱡ ᱨᱮᱯᱮ ᱟᱫᱚ ᱯᱮ ᱢᱮᱥᱟᱜ-ᱟ ᱦᱮᱸ ᱥᱮ ᱵᱟᱝ᱾ ᱱᱤᱛᱩᱜ ᱫᱚ ᱡᱟᱭᱦᱩᱠ ᱦᱩᱭ ᱟᱠᱟᱱᱟ ᱱᱤᱛᱩ ᱢᱤᱫᱴᱟᱝ ᱠᱟᱹᱴᱤᱡ ᱠᱷᱚᱱᱟᱜ ᱚᱜᱼᱚᱭ ᱤᱥᱠᱩᱞ ᱞᱟᱭᱤᱯ ᱠᱚᱮᱡᱽ ᱞᱟᱭᱤᱯ ᱯᱮ ᱢᱩᱪᱟᱹᱫ ᱮᱫᱟ, ᱟᱫᱚ ᱢᱤᱫᱷᱟᱣ ᱯᱟᱲᱦᱟᱢ ᱢᱩᱪᱟᱹᱫ ᱞᱮᱱᱠᱷᱟᱱ ᱟᱫᱚ ᱟᱢᱫᱚ ᱥᱟᱶᱛᱟ ᱥᱟᱞᱟᱜ ᱮᱢ ᱢᱮᱥᱟᱜ-ᱟ ᱾ ᱦᱮᱸ ᱥᱮ ᱵᱟᱝ, ᱟᱫᱚ ᱥᱟᱶᱛᱟ ᱥᱟᱶ ᱫᱩᱲᱩᱵ ᱛᱤᱸᱜᱩᱱ ᱦᱩᱭᱩᱜ ᱛᱟᱢᱟ ᱟᱹᱨᱤᱪᱟᱹᱞᱤ ᱛᱟᱨ ᱯᱚᱨ ᱠᱟᱥᱢᱟ ᱴᱚᱴᱠᱚ ᱟᱹᱰᱤ ᱨᱚᱠᱚᱢᱟᱜ ᱟᱵᱚᱣᱟᱜ ᱡᱟᱦᱟᱸ, ᱦᱮᱸ ᱥᱮ ᱵᱟᱝ ᱾
ᱦᱮᱸ ᱦᱮᱸ ᱾
ᱛᱚ ᱦᱤᱛᱩᱜ ᱡᱩᱫᱤ ᱟᱵᱚ ᱵᱚᱱ ᱵᱩᱡᱟ ᱟᱨᱠᱤ ᱟᱯᱮ ᱞᱮᱠᱟᱱ ᱟᱨᱠᱤ ᱡᱩᱣᱟᱹᱱ ᱠᱚᱲᱟ ᱠᱚ ᱦᱮᱸᱥᱮ ᱛᱟᱦᱞᱮ ᱢᱚᱴᱟ ᱢᱩᱴᱤ ᱚᱱᱟ ᱫᱚ ᱩᱫᱽᱜᱟᱹᱣ ᱦᱩᱭ ᱫᱟᱲᱮᱭᱟᱜᱼᱟ ᱾
ᱟᱪᱪᱷᱟ ᱟᱪᱷᱟ ᱮᱠᱫᱚᱢ ᱮᱠ ᱪᱮᱫᱟᱜ ᱵᱟᱢ ᱵᱩᱡᱷᱟᱹᱣ ᱞᱟᱹᱠᱛᱤ ᱠᱟᱱ ᱛᱟᱞᱮᱭᱟ ᱱᱚᱣᱟ ᱫᱚ ᱟᱨᱠᱤ ᱵᱩᱡᱷᱟᱹᱣ ᱛᱮᱜᱮ ᱦᱩᱭᱩᱜ ᱛᱟᱞᱮᱭᱟ ᱵᱟᱝ ᱵᱩᱡᱷᱟᱹᱣ ᱠᱷᱟᱱ ᱫᱚ ᱵᱟᱝ ᱠᱟᱱᱟ ᱾
ᱟᱨ ᱮᱠᱫᱚᱢ ᱱᱤᱛᱚᱜ ᱠᱚᱫᱚ ᱢᱟᱱᱮ ᱪᱮᱫ ᱤᱧ ᱞᱟᱹᱭᱟ ᱟ, ᱦᱟᱯᱲᱟᱢ ᱦᱟᱲᱟᱢ ᱡᱟᱦᱟᱸᱭ ᱠᱚ ᱢᱮᱱᱟᱜ ᱠᱚᱣᱟ ᱟᱵᱚᱨᱮᱱ ᱦᱟᱲᱟᱢ ᱠᱚ, ᱦᱟᱲᱟᱢ ᱫᱩᱲᱩᱢ ᱠᱚ ᱦᱮᱸ
ᱦᱮᱸ ᱦᱮᱸ ᱾
ᱟ ᱩᱱᱠᱩ ᱫᱚ ᱵᱩᱡᱷᱟᱹᱣ ᱠᱟᱛᱮᱫ ᱫᱚ ᱱᱤᱛᱚᱜ ᱫᱚ ᱠᱚᱱᱚ ᱟᱹ ᱩᱱᱟᱹᱜ ᱯᱷᱟᱭᱫᱟ ᱦᱚᱸ ᱵᱟᱹᱱᱩᱜᱼᱟ᱾
ᱦᱮᱸ ᱦᱮᱸ ᱦᱮᱸ ᱾
ᱠᱟᱨᱚᱱ ᱩᱱᱠᱩᱣᱟᱜ ᱫᱚ ᱛᱟᱵ ᱟᱠᱟᱱᱟ ᱟᱨ ᱛᱮᱦᱤᱸᱧ ᱵᱟᱹᱱᱩᱜ ᱠᱚ ᱜᱟᱯᱟ ᱵᱟᱹᱱᱩᱜ ᱠᱚ ᱚᱱᱮ ᱚᱱᱠᱟ ᱦᱩᱭ ᱫᱟᱲᱮᱭᱟᱜᱼᱟ ᱦᱮᱸ
ᱮᱠᱫᱚᱢ ᱮᱠᱫᱚᱢ ᱚᱱᱠᱟ ᱜᱮ ᱚᱱᱠᱟ ᱜᱮ ᱦᱚᱭ ᱾ ᱛᱮᱦᱮᱧ ᱵᱟᱱᱩᱜ ᱠᱚ ᱜᱟᱵᱟ ᱦᱚᱭᱫᱟᱲᱮᱭᱟᱜᱼᱟ ᱴᱷᱤᱠ
ᱮᱠᱫᱚᱢ ᱮᱠᱫᱚᱢ ᱛᱟᱦᱚᱞᱮ ᱛᱟᱦᱚᱞᱮ ᱵᱟᱹᱵᱩ ᱛᱟᱦᱚᱞᱮ ᱪᱮᱫ ᱞᱮᱠᱟ ᱥᱟ ᱥᱟᱛᱟᱢ ᱫᱚ ᱪᱮᱫ ᱛᱟᱦᱮᱸ ᱠᱟᱱᱟ?
ᱦᱮᱸ ᱥᱟᱛᱟᱢ ᱫᱚ ᱦᱟᱸᱜ ᱱᱟᱜᱟᱢ ᱟᱨᱠᱤ ᱾
ᱱᱟ--ᱱᱟᱜᱟᱢ ᱵᱟᱝ ᱾
ᱦᱚᱭ ᱦᱚᱭ ᱦᱚᱭ
ᱟᱪᱪᱷᱟ ᱟᱪᱪᱷᱟ ᱚᱸᱻ ᱛᱟᱦᱞᱮ ᱱᱷᱟᱜ ᱵᱟ ᱠᱤ ᱵᱷᱟᱹᱜᱤ ᱞᱮᱠᱟ ᱛᱮᱜᱮ ᱱᱷᱟᱜ ᱮᱸᱻ ᱠᱳᱨᱥ ᱫᱚ ᱠᱚᱨᱟᱣ ᱦᱩᱭ ᱮᱱᱟ ᱵᱟᱝ ᱾
ᱦᱮᱸ ᱦᱮᱸ ᱵᱷᱟᱹᱜᱤ ᱞᱮᱠᱟ ᱛᱮᱜᱮ ᱦᱟᱸᱜ ᱠᱳᱨᱥ ᱫᱚ ᱠᱚᱨᱟᱣ ᱦᱩᱭᱩᱜ ᱠᱟᱱᱟ ᱟᱨ ᱢᱩᱪᱟᱹᱫ ᱦᱤᱡᱩᱜ ᱠᱟᱱᱟ ᱛᱚ ᱵᱷᱟᱹᱜᱤ ᱞᱮᱠᱟ ᱛᱮᱜᱮ ᱦᱟᱸᱜ ᱯᱟᱨᱚᱢᱚᱜ ᱠᱟᱱᱟ ᱦᱟᱸᱜ
ᱦᱩᱸ ᱦᱩᱸ ᱦᱩᱸ ᱦᱩᱸ ᱦᱩᱸᱸ ᱛᱟᱦᱞᱮ ᱱᱚᱣᱟ ᱯᱚᱨᱫᱚ ᱪᱮᱫ ᱛᱟᱦᱚᱞᱮ ᱪᱮᱫ ᱞᱮᱠᱟᱢ ᱢᱚᱱᱮᱭ ᱠᱟᱜᱼᱟ ᱪᱮᱛᱟᱱ ᱥᱮᱫ ᱦᱟᱭᱟᱨ ᱥᱴᱟᱰᱤᱡᱽ ᱾ ᱠᱚᱨᱟᱣᱟᱢ ᱥᱮ ᱵᱟᱢ ᱵᱟᱢ ᱠᱚᱨᱟᱣᱟ ᱟᱨᱦᱚᱸ᱾
ᱪᱤᱱᱛᱟᱹ ᱦᱩᱭ ᱟᱠᱟᱱ ᱜᱮᱭᱟ ᱛᱟᱯᱚᱨᱮ ᱟᱨ ᱚᱲᱟᱜ ᱥᱮᱱᱟᱜ ᱛᱤᱱᱟᱹᱜ ᱦᱟᱸᱜ ᱜᱚᱲᱚ ᱦᱤᱡᱩᱜ ᱠᱟᱱᱟ ᱾ ᱛᱟᱯᱚᱨᱮ ᱚᱱᱟ ᱯᱚᱨ ᱦᱚᱸ ᱪᱤᱱᱛᱟᱹ ᱫᱚ ᱦᱩᱭᱩᱜᱼᱟ ᱚᱲᱟᱜ ᱥᱮᱱᱟᱜ ᱜᱚᱲᱚ ᱠᱚ ᱴᱷᱤᱠ ᱴᱷᱟᱠ ᱡᱩᱫᱤ ᱦᱚᱭᱛᱚ ᱯᱩᱨᱟᱹ ᱴᱟᱜ ᱵᱟᱝ ᱨᱮ ᱦᱚᱸ ᱠᱤᱪᱷᱩ ᱞᱟᱹᱜᱤᱫ ᱡᱩᱫᱤ ᱜᱚᱲᱚ ᱦᱤᱡᱩᱜᱼᱟ ᱦᱚᱭᱛᱚ ᱱᱤᱡᱮ ᱱᱤᱡᱮ ᱥᱮ ᱱᱤᱡᱮ ᱥᱮᱫ ᱠᱷᱚᱱᱟᱜ ᱦᱚᱸ ᱠᱤᱪᱷᱩ ᱫᱚ ᱢᱟᱱᱮ ᱪᱮᱥᱴᱟᱭ ᱦᱩᱭᱩᱜᱼᱟ ᱾ ᱡᱟᱦᱟᱸ ᱫᱚ ᱢᱤᱫᱴᱮᱱ ᱚᱲᱟᱜ ᱨᱮᱦᱚᱸ ᱵᱤᱥᱤ ᱟᱸᱜᱤᱵᱷᱟᱨᱟ ᱵᱟᱝ ᱮᱢ ᱱᱤᱛᱚᱜ ᱫᱚ ᱡᱮᱦᱮᱛᱩ ᱦᱟᱨᱟ ᱦᱩᱭ ᱟᱠᱟᱱᱟ ᱥᱮ ᱾ ᱚᱲᱟᱜ ᱚᱲᱟᱜ ᱪᱮᱛᱟᱱ ᱨᱮᱦᱚᱸ ᱵᱮᱥᱤ ᱟᱺᱜᱤᱵᱷᱟᱨ ᱫᱚ ᱵᱟᱝ ᱮᱢ ᱦᱚᱸ ᱠᱚᱜᱮᱭᱟ ᱟᱨᱠᱤ ᱾
ᱮᱠᱫᱚᱢ ᱮᱠᱫᱚᱢ ᱱᱤᱛᱚᱜ ᱡᱩᱫᱤ ᱥᱟᱵ ᱠᱟᱜ ᱢᱮ ᱚᱲᱟᱜ ᱪᱮᱛᱟᱱ ᱨᱮ ᱱᱤᱛᱚᱜ ᱟᱹᱰᱤ ᱨᱚᱠᱚᱢᱟᱜ ᱯᱞᱟᱴᱯᱷᱨᱚᱢ ᱢᱮᱱᱟᱜᱼᱟ ᱦᱮᱸ ᱥᱮ ᱾
ᱦᱩᱸ ᱦᱩᱸ ᱦᱩᱸ ᱾
ᱴᱟᱠᱟ ᱨᱚᱡᱽᱜᱟᱨ ᱨᱮᱱᱟᱜ ᱟᱹᱰᱤ ᱨᱚᱠᱚᱢᱟᱜ ᱤᱭᱩᱴᱩᱵᱽ ᱢᱮᱱᱟᱜᱼᱟ ᱯᱷᱮᱥᱵᱩᱠ ᱢᱮᱱᱟᱜᱼᱟ ᱾ ᱤᱱᱥᱴᱟᱜᱨᱟᱢ ᱢᱮᱱᱟᱜᱼᱟ ᱦᱮᱸᱥᱮ ᱚᱱᱟ ᱠᱚ ᱫᱟᱨᱟᱭ ᱛᱮ ᱛᱚ ᱤᱭᱩᱱᱤᱵᱷᱟᱨᱥᱤᱴᱤ ᱠᱚᱨᱮ ᱚᱱᱟ ᱠᱚ ᱟᱸᱡᱚᱢᱮᱫ ᱤᱧ ᱡᱮ ᱚᱱᱟ ᱯᱟᱲᱦᱟᱣᱮᱫ ᱠᱚᱣᱟ ᱤᱭᱩᱴᱩᱵᱽ ᱨᱮ ᱪᱤᱠᱟᱹ ᱠᱟᱛᱮ ᱠᱚᱱᱴᱮᱱᱴ ᱵᱮᱱᱟᱣ ᱜᱟᱱᱚᱜᱼᱟ ᱚᱱᱟᱠᱚ ᱱᱤᱭᱟᱹ ᱾
ᱦᱮᱸ ᱦᱮᱸ ᱚᱱᱟ ᱠᱚ ᱦᱩᱭᱩᱜ ᱠᱟᱱᱟ ᱛᱚ ᱚᱱᱟ ᱠᱚ ᱟᱞᱚ ᱪᱟᱞᱟᱜ ᱠᱟᱱᱟ ᱛᱚ ᱡᱟᱦᱟᱸ ᱫᱚ ᱱᱚᱝᱠᱟ ᱞᱮᱠᱷᱟᱡ ᱫᱚ ᱱᱚᱣᱟ ᱡᱤᱱᱤᱥᱴᱟᱜ ᱛᱮ ᱤᱱᱟᱹᱜ ᱱᱤᱠᱟᱹ ᱛᱤᱸᱜᱩᱱᱟ ᱟᱨᱠᱤ ᱡᱟᱦᱟᱸ ᱫᱚ ᱚᱱᱟ ᱠᱚ ᱱᱤᱭᱟᱹ ᱵᱩᱡᱷᱟᱹᱣ ᱵᱩᱡᱷᱤ ᱭᱮᱫ ᱠᱚᱶᱟ ᱟᱨᱠᱤ ᱦᱮᱸ ᱵᱟᱝ ᱾
ᱮᱠᱫᱚᱢ ᱮᱠᱫᱚᱢ ᱱᱚᱜᱼᱚᱭ ᱱᱚᱜᱼᱚᱭ ᱱᱟᱜᱟᱢ ᱛᱮᱢ ᱯᱟᱲᱦᱟᱣ ᱟᱠᱟᱱᱟ ᱞᱟᱹᱭ ᱮᱫᱟᱢ ᱛᱚ ᱱᱟᱜᱟᱢ ᱛᱚ ᱟᱹᱰᱤ ᱢᱤᱫᱴᱟᱹᱝ ᱤᱱᱴᱟᱨᱮᱥᱴᱤᱝ ᱡᱤᱱᱤᱥ ᱠᱟᱱᱟ ᱦᱮᱸᱥᱮ ᱛᱚ ᱚᱱᱟ ᱡᱟᱦᱟᱸ ᱡᱩᱫᱤ ᱥᱟᱵ ᱠᱟᱜ ᱢᱮ ᱤᱱᱴᱟᱨᱮᱥᱴ ᱴᱤᱝ ᱡᱤᱱᱤᱥ ᱠᱚ ᱟᱢ ᱥᱳᱥᱟᱞ ᱢᱤᱰᱤᱭᱟ, ᱤᱭᱩᱴᱩᱵᱽ ᱛᱟᱞᱟᱛᱮ ᱟᱢ ᱫᱤᱥᱚᱢ ᱦᱚᱲ ᱴᱷᱮᱱᱮᱢ ᱥᱚᱫᱚᱨ ᱫᱟᱲᱮᱭᱟᱜᱼᱟ ᱾
ᱦᱮᱸ ᱦᱮᱸ ᱦᱮᱸ ᱾
ᱛᱚ ᱛᱟᱦᱚᱞᱮ ᱠᱷᱟᱡ ᱫᱚ ᱟᱹᱰᱤᱜᱮ ᱱᱟᱯᱟᱭᱚᱜᱼᱟ ᱢᱟᱱᱮ ᱱᱟᱯᱟᱭ ᱵᱚᱞᱛᱮ ᱪᱮᱫ ᱞᱮᱠᱟ ᱟᱢ ᱠᱚ ᱦᱚᱲ ᱠᱚ ᱩᱨᱩᱢᱮᱭᱟ ᱟᱨ ᱟᱢ ᱠᱟᱹᱣᱰᱤ ᱦᱚᱢ ᱟᱨᱡᱟᱣ ᱫᱟᱲᱮᱭᱟᱜᱼᱟ ᱾
ᱦᱮᱸ ᱦᱮᱸ ᱦᱮᱸ ᱮᱠᱫᱚᱢ ᱾
ᱮᱠᱫᱚᱢ ᱛᱟᱦᱚᱞᱮ ᱵᱷᱤᱰᱭᱳ ᱵᱮᱱᱟᱣ ᱠᱚᱨᱮᱱᱟᱜ ᱚᱱᱠᱟ ᱠᱩᱨᱩᱢᱩᱴᱩ ᱠᱚᱨᱟᱣ ᱦᱩᱭᱩᱜ ᱠᱟᱱᱟ, ᱥᱮ ᱚᱱ
ᱟᱫᱚ ᱦᱮᱸ ᱚᱱᱠᱟ ᱫᱚ ᱦᱟᱸᱜ ᱦᱩᱭᱩᱜ ᱠᱟᱱ ᱜᱮᱭᱟ ᱡᱟᱦᱟᱸ ᱫᱚ ᱢᱤᱫᱴᱮᱱ ᱩᱭᱦᱟᱹᱨ ᱪᱤᱡᱽ ᱫᱚ ᱦᱩᱭ ᱟᱠᱟᱱ ᱜᱮᱭᱟ ᱾ ᱟᱨ ᱡᱟᱦᱟᱸ ᱫᱚ ᱡᱮ ᱤᱧ ᱢᱤᱫᱴᱮᱱ ᱦᱚᱭ ᱛᱚ ᱡᱟᱦᱟᱸᱱᱟᱜ ᱢᱤᱫᱴᱮᱱ‌ ᱮᱠᱴᱤᱵ ᱤᱧ ᱛᱟᱦᱮᱸᱱᱟ ᱡᱷᱚᱛᱚ ᱱᱤ ᱫᱤᱠ ᱫᱤᱭᱮ ᱥᱮ ᱜᱚᱴᱟ ᱥᱮᱱᱟᱜ ᱠᱷᱚᱵᱚᱨᱤᱧ ᱧᱟᱢ ᱫᱟᱲᱮᱭᱟᱜ ᱢᱟ ᱦᱚᱭᱛᱳ ᱤᱧ ᱠᱷᱚᱱᱟᱜ ᱮᱠᱴᱤᱵᱷ ᱜᱤᱧ ᱛᱟᱦᱮᱱᱟ ᱟᱫᱚ ᱡᱮᱢᱚᱱ ᱥᱳᱥᱟᱞ ᱢᱤᱰᱤᱭᱟ ᱫᱚ ᱮᱢᱚᱱ ᱢᱤᱫᱴᱮᱱ ᱡᱤᱱᱤᱥ ᱠᱟᱱᱟ ᱡᱟᱦᱟᱸ ᱥᱮᱱᱟᱜ ᱠᱷᱚᱵᱚᱨ ᱜᱮ ᱢᱳᱵᱟᱭᱤᱞ ᱮᱢ ᱚᱯᱮᱱ ᱞᱮᱠᱷᱟᱱ ᱜᱮ ᱱᱮᱛᱟᱨ ᱫᱚ ᱡᱮᱢᱚᱱ ᱦᱤᱡᱩᱜ ᱟ ᱡᱮ ᱱᱚᱰᱮ ᱱᱚᱝᱠᱟᱭᱮᱱᱟ ᱚᱱᱮ ᱚᱱᱠᱟᱭᱮᱱᱟ ᱦᱮᱸ ᱥᱮ ᱵᱟᱝ ᱾ ᱛᱚ ᱦᱚᱭ ᱟᱨᱠᱤ ᱚᱱᱟ ᱠᱚᱦᱚᱸ ᱪᱤᱱᱛᱟᱹ ᱫᱚ ᱦᱩᱭ ᱟᱠᱟᱱ ᱜᱮᱭᱟ ᱡᱮ ᱡᱟᱦᱟᱸᱱᱟᱜ ᱜᱮ ᱯᱞᱟᱴᱯᱷᱨᱚᱢ ᱥᱮ ᱡᱟᱦᱟᱸᱱᱟᱜ ᱢᱤᱫᱴᱮᱱ ᱚᱱᱞᱟᱭᱤᱱ ᱛᱮ ᱡᱟᱦᱟᱸ ᱫᱩᱲᱩᱵ ᱫᱩᱲᱩᱵ ᱠᱟᱛᱮ ᱦᱚᱸᱧ ᱤᱱᱠᱟᱢ ᱫᱟᱲᱮᱭᱟᱜᱼᱟ ᱢᱟ ᱚᱱᱠᱟ ᱡᱤᱱᱤᱥ ᱦᱚᱸ ᱢᱤᱫᱴᱮᱱ ᱩᱭᱦᱟᱹᱨ ᱫᱤᱥᱟᱹ ᱫᱚ ᱦᱩᱭ ᱟᱠᱟᱱ ᱜᱮᱭᱟ ᱟᱨᱠᱤ ᱾
ᱮᱠᱫᱚᱢ ᱮᱠᱫᱚᱢ, ᱟᱢ ᱡᱩᱫᱤ, ᱥᱟᱵ ᱠᱟᱜ ᱢᱟᱭ, ᱱᱚᱝᱠᱟ ᱦᱚᱲ ᱠᱚᱠᱚ, ᱩᱨᱩᱢ ᱢᱮᱭᱟ, ᱦᱮᱸᱥᱮ, ᱡᱟᱦᱟᱸ ᱡᱟᱭᱜᱟ ᱨᱮᱜᱮᱢ ᱪᱟᱞᱟᱜᱼᱟ, ᱚᱸᱰᱮ ᱜᱮᱠᱚ, ᱞᱟᱹᱭ ᱟᱢᱟ ᱾ ᱵᱟᱝ, ᱮᱸ ᱱᱩᱭ ᱵᱟᱹᱵᱩ ᱦᱮᱡ ᱟᱠᱟᱱᱟ, ᱱᱩᱭ ᱱᱚᱝᱠᱟ ᱱᱚᱝᱠᱟ, ᱵᱷᱤᱰᱭᱳ ᱠᱚ, ᱵᱮᱱᱟᱣ ᱜᱮᱭᱟ, ᱢᱤᱫᱴᱟᱝ, ᱟᱞᱟᱫᱟ ᱜᱟᱱ ᱛᱮ, ᱢᱤᱫᱴᱟᱝ ᱢᱟᱹᱱ ᱧᱟᱢᱚᱜᱼᱟ, ᱦᱮᱸ ᱥᱮ ᱵᱟᱝ? ᱮᱠᱫᱚᱢ ᱮᱠᱫᱚᱢ ᱮᱠᱫᱚᱢ, ᱛᱟᱦᱚᱞᱮ, ᱜᱚᱝᱠᱮ, ᱪᱮᱱᱮᱞ ᱠᱚᱫᱚ, ᱛᱟᱦᱚᱞᱮ ᱵᱮᱱᱟᱣ ᱦᱩᱭ ᱟᱠᱟᱱᱟ, ᱥᱮ ᱵᱟᱝ ᱵᱮᱱᱟᱣ ᱦᱩᱭ ᱟᱠᱟᱱᱟ ᱾ ᱱᱤᱛᱚᱜ ᱯᱮᱡᱽ ᱠᱚ, ᱪᱮᱱᱮᱞ ᱠᱚ?
ᱱᱤᱛᱫᱷᱟᱨᱤᱡ ᱛᱮ ᱫᱚ, ᱟᱨᱤ ᱵᱮᱱᱟᱣ ᱦᱩᱭᱩᱜᱼᱟ, ᱯᱮᱡᱽ ᱫᱚ ᱾ ᱦᱚᱭ ᱛᱳ, ᱵᱮᱱᱟᱣ ᱦᱩᱭ ᱟᱠᱟᱱᱟ, ᱟᱨᱠᱤ ᱪᱮᱱᱮᱞ ᱫᱚ, ᱵᱟᱝ ᱵᱮᱱᱟᱣ ᱦᱩᱭ ᱟᱠᱟᱱᱟ ᱾
ᱟᱪᱪᱷᱟ ᱟᱪᱪᱷᱟ, ᱢᱟᱱᱮ, ᱤᱧ ᱡᱚᱛᱚ ᱴᱩᱠᱩᱧ ᱵᱟᱲᱟᱭᱟ, ᱟᱨᱠᱤ ᱦᱮᱸ ᱥᱮ ᱾
ᱦᱳᱸ ᱦᱳᱸ ᱾
ᱢᱟᱱᱮ, ᱵᱮᱯᱟᱨᱴᱟᱜ ᱫᱚ, ᱦᱩᱭᱩᱜ ᱠᱟᱱᱟ, ᱯᱷᱮᱥᱵᱩᱠ ᱠᱷᱱᱟᱜ ᱫᱚ, ᱢᱟᱱᱮ, ᱩᱴᱩᱵᱽ ᱨᱮᱜᱮ, ᱵᱮᱥᱤ ᱴᱟᱠᱟ ᱧᱟᱢᱚᱜᱼᱟ, ᱟᱨᱠᱤ ᱾ ᱦᱮᱸ ᱥᱮ, ᱟᱞᱮ ᱚᱱᱛᱮ ᱟᱨᱠ, ᱠᱤ ᱢᱟᱱᱮ, ᱤᱭᱩᱴᱩᱵᱽ ᱫᱚ, ᱢᱟᱱᱮ ᱤᱭᱟᱹ ᱨᱮᱱᱟᱜ ᱠᱟᱱᱟ ᱛᱚ, ᱰᱚᱞᱟᱨᱮᱢ ᱧᱟᱢᱟ, ᱦᱮᱸ ᱥᱮ‌ ᱾
ᱟᱪᱪᱷᱟ, ᱪᱪᱷᱟ ᱟᱪᱪᱷᱟ ᱾
ᱦᱮᱸᱻ ᱦᱩᱸ, ᱡᱟᱦᱟᱸᱱᱟᱜ, ᱤᱭᱟᱹ ᱠᱷᱚᱱᱟᱜ ᱜᱮ, ᱢᱟᱱᱮ ᱤᱭᱩᱴᱩᱵᱽ ᱨᱮᱱᱟᱜ, ᱤᱭᱟᱹ ᱫᱚ, ᱵᱮᱥᱤ ᱜᱮᱭᱟ, ᱟᱨ ᱚᱸᱰᱮ‌, ᱮ ᱯᱷᱞᱳᱣᱟᱨ ᱜᱮᱱ ᱛᱮᱫᱚ, ᱢᱟᱱᱮ ᱡᱟᱦᱟᱸ ᱛᱤᱱᱟᱹᱜ, ᱟᱨᱠᱤ ᱠᱳᱣᱟᱞᱤᱴᱤ, ᱵᱷᱤᱰᱭᱳᱢ ᱵᱮᱱᱟᱣᱟ,
ᱦᱮᱸᱻ ᱦᱮᱸᱻ ᱦᱮᱸ ᱾
ᱚᱱᱠᱟ ᱛᱮᱜᱮ, ᱟᱢ ᱟᱨ ᱦᱚᱲ ᱠᱚ, ᱩᱯᱨᱩᱢ ᱫᱟᱲᱮ ᱭᱟᱢᱟ ᱾
ᱦᱮᱸᱻ ᱦᱮᱸ ᱾
ᱟᱨᱱᱤᱝ ᱦᱚᱸ ᱟᱹᱰᱤ ᱡᱟᱹᱥᱛᱤ ᱜᱮ, ᱢᱮᱱᱟᱜᱼᱟ ᱟᱨᱠᱤ ᱾
ᱚ ᱟᱪᱪᱷᱟ, ᱟᱪᱪᱷᱟ, ᱾ ᱦᱮᱸ, ᱵᱷᱟᱜᱮ ᱜᱮᱭᱟ ᱾
ᱟᱨ ᱱᱤᱛᱚᱜ, ᱢᱟᱹᱭ ᱵᱟᱹᱵᱩ, ᱛᱟᱠᱚᱧ ᱧᱮᱞᱮᱫ ᱠᱚᱣᱟ ᱾ ᱵᱮᱥᱤ ᱯᱷᱮᱥᱵᱩᱠ ᱜᱮᱠᱚ, ᱤᱭᱩᱡ ᱮᱫᱼᱟ, ᱢᱮᱱᱠᱷᱟᱱ, ᱯᱷᱮᱥᱵᱩᱠ ᱨᱮᱫᱚ, ᱩᱱᱟᱹᱜ ᱫᱚ, ᱵᱟᱹᱱᱩᱜᱼᱟ ᱾ ᱚᱱᱠᱟ ᱦᱤᱥᱟᱹᱵ ᱛᱮᱫᱚ, ᱟᱨᱠᱤ ᱴᱟᱠᱟ ᱫᱚ ᱾
ᱟᱼᱪᱪᱷᱟ, ᱪᱪᱷᱟ ᱟᱪᱪᱷᱟ ᱾
ᱮᱠᱫᱚᱢ ᱮᱠᱫᱚᱢ ᱮᱠᱫᱚᱢ, ᱟᱪᱪᱷᱟ ᱛᱟᱦᱞᱮ, ᱛᱟᱦᱞᱮ, ᱵᱟᱡᱟᱨ ᱫᱚ ᱪᱮᱫᱞᱮᱠᱟ? ᱠᱟᱹᱢᱤ ᱪᱟᱞᱟᱣ ᱦᱩᱭ ᱟᱠᱟᱱ, ᱛᱟᱦᱮᱱᱟ ᱥᱮ?
ᱵᱟᱡᱟᱨ ᱨᱮᱫᱚ, ᱱᱚᱸᱰᱮ ᱟᱨᱠᱤ ᱡᱟᱦᱟᱸᱨᱮ, ᱚᱞᱚᱜ ᱦᱩᱭᱩᱜ ᱜᱮᱭᱟ ᱾ ᱚᱸᱰᱮ ᱦᱟᱸᱜ, ᱦᱮᱱᱟᱜ ᱟᱠᱟᱫᱤᱧᱟ ᱛᱚ ᱾ ᱡᱟᱦᱟᱸᱨᱮ ᱢᱟᱱᱮ ᱤᱧ ᱛᱟᱦᱮᱱ ᱜᱤᱭᱟᱧ ᱛᱚ, ᱚᱱᱟ ᱥᱩᱨ ᱛᱮᱜᱮ, ᱢᱟᱱᱮ ᱜᱟᱹᱲᱤ ᱠᱚ, ᱢᱟᱱᱮ ᱥᱟᱨᱟ ᱫᱤᱱ ᱪᱟᱞᱟᱜ ᱦᱤᱡᱩᱜ ᱜᱮᱭᱟ, ᱞᱟᱭᱤᱱ ᱴᱟᱜ ᱾ ᱢᱟᱱᱮ, ᱟᱹᱰᱤ ᱵᱮᱥᱤ ᱜᱮᱭᱟ, ᱟᱨᱠᱤ ᱚᱱᱟ ᱨᱮᱱᱟᱜ, ᱪᱚᱞᱚᱱᱛᱤ ᱞᱟᱭᱤᱱ ᱴᱟ, ᱟᱹᱰᱤ ᱵᱮᱥᱤ ᱜᱮᱭᱟ, ᱟᱨᱠᱤ ᱾
ᱟᱻᱪᱷᱟ, ᱟᱪᱷᱟ ᱟᱪᱷᱟ ᱟᱪᱪᱷᱟ ᱾
ᱛᱚ, ᱤᱱᱟᱹ ᱠᱟᱨᱚᱱ ᱛᱮᱜᱮ, ᱥᱟᱰᱮ ᱠᱟᱱᱟ ᱜᱟᱹᱰᱤ, ᱱᱟᱣᱟ ᱡᱷᱚᱜ ᱛᱚᱢ ᱟᱸᱡᱚᱢ ᱮᱫᱟ, ᱟᱨᱠᱤ ᱦᱮᱸᱥᱮ ᱾ ᱦᱮᱸᱻᱦᱮᱸ ᱾
ᱮᱠᱟᱞ ᱜᱮ, ᱛᱟᱦᱚᱞᱮ, ᱵᱟᱹᱵᱩ ᱛᱟᱦᱚᱞᱮ, ᱱᱚᱝᱠᱟ ᱜᱮ, ᱛᱤᱦᱤᱧ ᱫᱚ, ᱦᱮᱸᱥᱮ ᱾